ᱦᱮᱞᱳ᱾
ᱦᱮᱸ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱜᱚᱝᱠᱮ ᱟᱫᱚ ᱛᱤᱨᱮᱵᱮᱱ ᱵᱮᱨᱮᱫ ᱮᱱᱟ?
ᱦᱮᱸ ᱟᱹᱞᱤᱧ ᱵᱮᱨᱮᱫ ᱠᱟᱱᱟ ᱥᱟᱲᱮ ᱪᱟᱨᱴᱟ ᱚᱱᱠᱟ ᱴᱟᱭᱤᱢ ᱥᱮᱛᱟᱜ ᱧᱚᱜ ᱨᱮᱜᱮ᱾
ᱚ ᱰᱮᱞᱤ ᱛᱤᱨᱮᱵᱮᱱ ᱵᱮᱨᱮᱫ ᱜᱮᱭᱟ ᱚᱱᱠᱟᱜᱮ ᱚᱱᱟ ᱴᱟᱭᱤᱢ ᱨᱮᱜᱮ?
ᱦᱮᱸ ᱪᱮᱥᱴᱟᱭᱟᱞᱤᱧ ᱥᱚᱠᱟᱞ ᱧᱚᱜ ᱛᱟᱯᱚᱨᱮ ᱠᱟᱹᱴᱤᱡ ᱢᱟᱴ ᱥᱮᱫ ᱪᱟᱞᱟᱜ ᱦᱩᱭᱩᱜ ᱜᱮᱭᱟ ᱜᱤᱫᱽᱨᱟᱹ ᱠᱚ ᱛᱟᱦᱮᱱ ᱜᱮᱭᱟ ᱛᱟᱦᱞᱮ ᱟᱹᱰᱤ ᱦᱚᱲ ᱠᱚ ᱯᱮᱠᱴᱤᱥᱼᱼ ᱯᱮᱠᱴᱤᱥ ᱵᱟᱲᱟᱭ ᱜᱮᱭᱟ ᱛᱚ ᱟᱹᱰᱤ ᱦᱚᱲ ᱠᱚ ᱢᱟᱴᱷ ᱠᱚᱨᱮ ᱠᱚ ᱫᱟᱹᱲ ᱜᱮᱭᱟ ᱠᱟᱹᱴᱤᱡ ᱵᱷᱳᱨ ᱴᱟᱭᱤᱢᱼᱼ
ᱯᱮᱠᱤᱥ ᱯᱮ ᱩᱰᱩᱠᱚᱜ ᱜᱮᱭᱟ ᱪᱮ ᱠᱷᱮᱞ ᱠᱚᱯᱮ ᱩᱰᱩᱠᱚᱜ ᱜᱮᱭᱟ᱾
ᱦᱮᱸ ᱯᱷᱩᱴᱵᱚᱞ ᱠᱚ ᱠᱷᱮᱞ ᱵᱟᱲᱟᱭ ᱜᱮᱭᱟ ᱛᱟᱯᱚᱨᱮ ᱮᱢᱱᱤ ᱯᱟᱲᱦᱟᱸᱜ ᱜᱤᱫᱽᱨᱟᱹ ᱠᱚᱼᱼ ᱠᱚᱦᱚ ᱢᱮᱱᱟᱜ ᱠᱚᱣᱟ ᱵᱷᱳᱴ ᱫᱮᱠᱚ ᱫᱟᱹᱲᱟᱜ ᱜᱮᱭᱟ᱾ ᱠᱟᱹᱴᱤᱡ ᱠᱟᱹᱴᱤᱡ ᱰᱤᱯᱷᱮᱱᱥ ᱞᱟᱭᱤᱱ ᱠᱚ ᱪᱟᱞᱟᱜ ᱜᱮᱭᱟ ᱛᱟᱦᱚᱞᱮ ᱩᱱᱠᱩ ᱥᱟᱶ ᱦᱚᱸ ᱛᱟᱦᱮᱱ ᱦᱩᱭᱩᱜ ᱜᱮᱭᱟ᱾
ᱮᱜ ᱥᱮᱛᱟᱜ ᱱᱟᱯᱟᱭ ᱫᱟᱹᱲᱮ ᱵᱷᱟᱜᱮ ᱠᱟᱛᱷᱟ ᱜᱮ᱾
ᱦᱮᱸ᱾
ᱟᱪᱪᱷᱟ ᱢᱤᱫᱴᱟᱝ ᱴᱚᱯᱤᱠ ᱞᱤᱧ ᱞᱟᱹᱭᱫᱟᱼᱼ ᱴᱷᱤᱠ ᱟᱪᱷᱮ ᱚᱱᱟᱞᱤᱭᱟ ᱠᱟᱹᱴᱤᱡ ᱟᱞᱚᱪᱚᱱᱟ ᱞᱮᱠᱷᱟᱱ ᱵᱷᱟᱜᱮ ᱠᱚᱜᱼᱟ᱾
ᱦᱮᱸ ᱪᱮᱫ ᱴᱩᱯᱤᱠ ᱞᱟᱹᱭ ᱵᱤᱱ᱾
ᱮ ᱱᱮᱛᱟᱨ ᱧᱮᱞᱚᱜ ᱠᱟᱱᱟ ᱟᱵᱚ ᱥᱚᱢᱟᱡᱽ ᱥᱩᱫᱩ ᱟᱵᱚ ᱥᱚᱢᱟᱡᱽ ᱫᱚ ᱵᱟᱝ ᱮᱴᱟᱜ ᱥᱚᱢᱟᱡᱽ ᱨᱮᱦᱚᱸ ᱢᱟᱱᱮᱼᱼ ᱚᱞᱯᱚ ᱵᱚᱭᱮᱥ ᱨᱮᱠᱚ ᱵᱟᱯᱞᱟᱜ ᱠᱟᱱᱟ ᱠᱚᱲᱟ ᱜᱤᱫᱽᱨᱟᱹ ᱠᱩᱲᱤ ᱜᱤᱫᱽᱨᱟᱹ ᱢᱟᱱᱮ ᱵᱚᱭᱮᱥ ᱩᱢᱮᱨ ᱟᱹᱣᱨᱤ ᱦᱩᱭᱩᱜᱼᱟ ᱛᱚ ᱱᱤᱭᱟᱹᱼᱼ ᱛᱤᱱᱟᱜᱴᱟ ᱵᱷᱟᱜᱤ ᱦᱩᱭᱩᱜ ᱠᱟᱱᱟ ᱥᱮ ᱵᱟᱹᱲᱤᱡ ᱦᱩᱭᱩᱜ ᱡᱩᱫᱤ ᱠᱤᱪᱷᱩ ᱠᱟᱛᱷᱟ ᱵᱮᱱ ᱞᱟᱹᱭᱠᱮᱭᱟ ᱟᱞᱤᱧ ᱦᱚᱸ ᱠᱤᱪᱷᱩᱤ ᱞᱟᱹᱭ ᱠᱮᱭᱟ ᱱᱤᱭᱟᱹᱯᱟᱨᱴᱟ᱾
ᱚᱞᱯᱚ ᱵᱚᱭᱚᱥ ᱨᱮ ᱡᱟᱦᱟᱸ ᱠᱚ ᱵᱟᱯᱞᱟᱜ ᱠᱟᱱᱟ ᱚᱱᱠᱟᱼᱼ ᱟᱝᱜᱤᱨ ᱛᱮᱫ ᱠᱚ ᱟᱹᱜᱩᱭᱮᱫ ᱠᱚᱣᱟ ᱚᱱᱟ ᱨᱮᱱᱟᱜ ᱮᱢ ᱞᱟᱹᱭ ᱚᱪᱚᱭᱮᱫᱟ ᱛᱚ?
ᱦᱮᱸ ᱦᱮᱸ᱾
ᱦᱮᱸ ᱚᱱᱟ ᱫᱚ ᱵᱟᱹᱲᱤᱡ ᱫᱚ ᱵᱟᱹᱲᱤᱡ ᱠᱟᱱ ᱜᱮᱭᱟ ᱢᱮᱱᱠᱷᱟᱱ ᱼᱼ ᱱᱮᱛᱟᱨ ᱢᱟ ᱡᱟᱹᱥᱛᱤ ᱜᱮ ᱧᱮᱞᱚᱜ ᱠᱟᱱᱟ ᱵᱚᱭᱮᱥ ᱟᱹᱣᱨᱤ ᱦᱩᱭᱩᱜ ᱛᱟᱠᱚᱣᱟ᱾ ᱟᱨ ᱡᱟᱦᱟᱸᱭ ᱯᱚᱱᱨᱚ ᱪᱳᱫᱽᱫᱳ ᱵᱚᱪᱷᱚᱨ ᱨᱮᱱᱟᱜ ᱠᱚᱲᱟᱼ ᱠᱩᱲᱤ ᱜᱤᱫᱽᱨᱟᱹᱼᱼ ᱱᱤᱛᱚᱝ ᱟᱝᱜᱤᱨᱛᱮᱫ ᱠᱚ ᱟᱹᱜᱩᱭᱮᱫ ᱠᱚᱣᱟ ᱠᱚᱲᱟ ᱜᱤᱫᱽᱨᱟᱹ ᱠᱚ ᱪᱟᱞᱟᱜ ᱠᱟᱱᱟ ᱠᱩᱲᱤ ᱠᱚ ᱜᱤᱫᱽᱨᱟᱹᱼᱼ ᱠᱩᱲᱤ ᱜᱤᱫᱽᱨᱟᱹᱠᱚ ᱟᱜᱩᱭ ᱟᱹᱜᱩᱭᱮᱫ ᱠᱚᱣᱟ ᱟᱸᱜᱤᱨ ᱠᱟᱛᱮ᱾ ᱟᱨ ᱟᱞᱮ ᱟᱹᱛᱩ ᱨᱮᱦᱚ ᱱᱚᱝᱠᱟᱱ ᱦᱩᱭ ᱞᱮᱱᱟ ᱱᱚᱝᱠᱟᱱ ᱠᱮᱥ᱾ ᱱᱚᱣᱟ ᱫᱚᱼᱼ ᱤᱧᱟᱹᱜ ᱢᱚᱱᱮ ᱫᱚ ᱱᱚᱣᱟ ᱫᱚ ᱮᱠᱫᱚᱢ ᱵᱷᱟᱜᱮ ᱵᱷᱟᱜᱮ ᱫᱚ ᱵᱟᱝ ᱠᱟᱱᱟ᱾ ᱵᱚᱭᱮᱥ ᱟᱹᱣᱨᱤ ᱦᱩᱭᱩᱜ ᱛᱟᱭᱟ ᱢᱤᱫᱴᱟᱝᱼᱼ ᱟᱨ ᱱᱤᱡᱮᱨ ᱢᱚᱫᱽᱫᱷᱮ ᱢᱤᱫᱴᱟᱝ ᱡᱟᱸᱜᱟ ᱛᱮ ᱵᱟᱭ ᱛᱤᱸᱜᱩ ᱫᱟᱲᱮ ᱠᱟᱣᱫᱟ ᱱᱤᱡᱮᱨ ᱤᱱᱠᱟᱹᱼᱼ ᱤᱱᱠᱟᱢ ᱵᱟᱹᱱᱩᱜ ᱠᱟᱜ ᱛᱟᱭᱟ ᱦᱮᱸᱥᱮ ᱱᱤᱛᱚᱜ ᱦᱚᱸ ᱟᱡ ᱵᱟᱵᱟ ᱤᱭᱟᱹᱼᱼ ᱛᱮᱜᱮ ᱟᱹᱥᱩᱞᱚᱜ ᱠᱟᱱᱟ ᱩᱱᱤ ᱟᱨᱚ ᱵᱟᱹᱦᱩ ᱟᱹᱜᱩ ᱟᱛᱮᱫ ᱩᱱᱤ ᱚᱠᱚᱭ ᱪᱤᱠᱟᱹᱛᱮ ᱡᱚᱢ ᱦᱚᱪᱚᱭᱟᱭ ᱦᱮᱸ ᱥᱮ? ᱟᱨᱚ ᱤᱱᱟᱹ ᱚᱞᱯᱚ ᱵᱚᱭᱚᱥ ᱨᱮᱱ᱾
ᱦᱮᱸ᱾ ᱛᱟᱯᱚᱨᱮ ᱡᱟᱦᱟᱸᱭ ᱠᱩᱞ ᱠᱩᱲᱤ ᱜᱤᱫᱽᱨᱟᱹ ᱡᱟᱦᱟᱸᱭ ᱢᱮᱱᱟᱭᱟ ᱩᱱᱤ ᱢᱟᱱᱮ ᱟᱭᱟᱜ ᱱᱤᱡᱮᱨᱟᱜ ᱜᱮ ᱡᱚᱛᱟᱥ ᱵᱷᱟᱜᱮ ᱴᱷᱤᱠ ᱥᱚᱨᱤᱨ ᱦᱚᱸ ᱵᱟᱝ ᱛᱮᱭᱟᱨ ᱠᱟᱱ ᱛᱟᱭᱟ᱾ ᱛᱚ ᱚᱱᱟ ᱩᱢᱮᱨ ᱨᱮ ᱡᱩᱫᱤ ᱢᱮᱫ ᱴᱟᱝ ᱜᱤᱫᱽᱨᱟᱹ ᱵᱟ ᱵᱟᱪᱪᱷᱟ ᱦᱟᱛᱟᱣᱮᱭᱟ ᱛᱟᱦᱚᱞᱮ ᱛᱚᱠᱷᱚᱱ ᱜᱤᱫᱽᱟᱹ ᱦᱚ ᱴᱷᱤᱠ ᱢᱚᱛᱚ ᱯᱩᱥᱴᱤ ᱠᱚ ᱵᱟᱭ ᱧᱟᱢᱟ᱾ ᱟᱨ ᱩᱱᱤ ᱩᱱᱤ ᱡᱟᱦᱟᱸᱭ ᱠᱩᱲᱤ ᱜᱤᱫᱽᱨᱟᱹᱟᱜ ᱩᱱᱤᱭᱟᱜ ᱦᱚᱸ ᱯᱚᱨᱚᱵᱚᱨᱛᱤ ᱠᱟᱞᱨᱮᱱ ᱢᱟᱱᱮ ᱦᱚᱲᱢᱚ ᱨᱮ ᱱᱟᱱᱟ ᱨᱚᱠᱚᱢ ᱨᱩᱣᱟᱹ ᱟᱡᱟᱨ ᱠᱚ ᱥᱤᱥᱴᱤ ᱫᱟᱲᱮᱜᱼᱟ᱾
ᱦᱮᱸ᱾
ᱨᱩᱣᱟᱹ ᱟᱡᱟᱨ ᱫᱚᱭ ᱥᱤᱥᱴᱤ ᱫᱟᱲᱮᱜᱼᱟ ᱚᱱᱟ ᱠᱟᱹᱴᱤᱡ ᱵᱚᱭᱚᱥᱨᱮ ᱩᱱᱤ ᱚᱱᱟ ᱠᱚᱫ ᱫᱚ ᱵᱟᱝ ᱵᱷᱟᱜᱮᱭᱟ᱾
ᱵᱟᱝ᱾ ᱛᱟᱯᱚᱨᱮ ᱡᱟᱦᱟᱸ ᱞᱮᱠᱟ ᱵᱤᱱ ᱞᱟᱹᱭ ᱠᱮᱫᱟ ᱢᱤᱫᱴᱟᱝ ᱠᱚᱲᱟ ᱜᱤᱫᱽᱨᱟᱹ ᱢᱟᱱᱮ ᱤᱱᱠᱟᱢ ᱵᱟᱹᱱᱩᱜ ᱛᱟᱭᱟ ᱛᱟᱦᱚᱞᱮ ᱡᱚᱠᱷᱚᱱ ᱵᱟᱯᱞᱟ ᱠᱚᱨᱸ ᱢᱮᱫ ᱛᱟᱨᱯᱟᱨᱮ ᱜᱤᱫᱽᱨᱟᱹ ᱠᱚ ᱦᱩᱭᱩᱜ ᱠᱟᱱᱟ᱾ ᱛᱟᱦᱞᱮ ᱜᱤᱫᱽᱨᱟᱹᱣᱟᱜ ᱰᱟᱠᱛᱟᱨᱮᱭᱟᱜ ᱠᱷᱚᱨᱚᱪ, ᱨᱟᱱ ᱠᱷᱚᱨᱚᱪ ᱛᱟᱦᱞᱮ ᱚᱝ ᱠᱟ ᱡᱚᱠᱷᱚᱱ ᱯᱟᱲᱟᱜ-ᱟ ᱛᱟᱦᱚᱞᱮ ᱱᱚᱣᱟᱟ ᱥᱚᱝᱥᱟᱨ ᱨᱮ ᱢᱤᱫᱴᱟᱝ ᱡᱷᱟᱢᱮᱞᱟ ᱚᱥᱟᱱᱛᱤ ᱥᱤᱥᱴᱤᱜᱼᱟ᱾
ᱦᱮᱸ᱾
ᱛᱚᱠᱷᱟᱱ ᱟᱹᱰᱤ ᱟᱹᱰᱤᱜᱟᱱ ᱜᱮ ᱧᱮᱞᱚᱜ ᱠᱟᱱᱟ ᱡᱮ ᱩᱱᱤᱭᱟᱜ ᱩᱢᱮᱨ ᱵᱟᱝ ᱦᱩᱭ-ᱭᱟ ᱠᱟᱹᱢᱤ ᱨᱮᱱᱟᱜ ᱵᱟᱫᱽᱫᱷᱚ ᱠᱟᱨᱛᱮ ᱡᱩᱫᱤ ᱦᱟᱱᱛᱮ ᱱᱟᱛᱮ ᱠᱟᱹᱢᱤ ᱪᱟᱞᱟᱜ ᱠᱟᱱᱟᱭ᱾ ᱛᱟᱦᱚᱞᱮ ᱩᱱᱤ ᱢᱤᱫᱴᱟᱝ ᱯᱷᱤᱱᱵᱷᱚᱵᱤᱥᱚᱛ ᱢᱤᱫᱴᱟᱝ ᱱᱚᱥ ᱛᱮᱭᱮᱱ ᱛᱟᱭᱟ ᱡᱩᱫᱤ ᱩᱱᱤ ᱡᱮ ᱪᱮᱥᱴᱟ ᱠᱟᱛᱮᱜ ᱵᱷᱟᱜᱮ ᱡᱟᱭᱜᱟ ᱪᱟᱞᱟᱣ ᱫᱟᱲᱮ ᱠᱚᱜᱼᱟ ᱟᱫᱚ ᱩᱱᱤ ᱫᱚ ᱦᱚᱭ ᱪᱟᱞᱟᱣ ᱫᱟᱲᱮᱠᱚᱜ-ᱟ᱾
ᱟᱨᱚ ᱪᱤᱠᱟᱹᱜ ᱠᱟᱱᱟ ᱜᱚᱢᱠᱮ ᱵᱟᱹᱦᱩ ᱠᱚ ᱟᱹᱜᱩᱭᱮᱫ ᱠᱚᱣᱟ ᱠᱚ ᱵᱟᱦᱟ ᱟᱹᱜᱩ ᱟᱛᱮᱫ ᱚᱲᱟᱜ ᱨᱮᱫᱚ ᱵᱟᱝ ᱠᱚ ᱛᱟᱦᱮᱱ ᱠᱟᱱᱟ᱾ ᱵᱟᱭᱨᱮ ᱠᱟᱹᱢᱤ ᱠᱚ ᱪᱟᱞᱟᱜ ᱠᱟᱱᱟ ᱵᱟᱦᱩ ᱤᱫᱤ ᱭᱟᱛᱮᱫ᱾ ᱚᱱᱠᱟ ᱧᱮᱞᱚᱜ ᱠᱟᱱᱟ᱾
ᱟᱫᱚ ᱚᱱᱮ ᱚᱱᱠᱟ ᱢᱤᱫᱴᱟᱝ ᱤᱱᱠᱟᱢ ᱵᱟᱝ ᱛᱟᱦᱮᱸ ᱞᱮᱱᱠᱷᱟᱱ ᱱᱠᱟᱢ ᱵᱟᱝ ᱦᱟᱝᱱᱛᱮ ᱵᱟᱸ ᱦᱟᱱᱛᱮ ᱱᱟᱱᱟᱛᱮᱢ ᱫᱟᱹᱲ ᱟᱹᱪᱩᱨᱚᱜᱼᱟ ᱵᱟᱭᱨᱮ ᱥᱮᱫ᱾
ᱦᱮᱸ᱾ ᱟᱨ ᱡᱩᱫᱤ ᱢᱤᱫᱴᱮᱱ ᱡᱚᱛᱷᱮᱥᱴᱚ ᱢᱤᱫᱴᱮ ᱤᱱᱠᱟᱢ ᱛᱟᱦᱮᱱ ᱛᱟᱢᱟ ᱡᱚᱛᱷᱮᱥᱴᱚ ᱡᱩᱫᱤ ᱵᱚᱭᱮᱥ ᱦᱩᱭᱩᱜ ᱛᱟᱢᱟ᱾
ᱦᱮᱸ᱾
ᱚᱱᱟ ᱚᱱᱟ ᱵᱟᱯᱞᱟ ᱜᱮ ᱴᱷᱤᱠ ᱜᱮᱭᱟ᱾ ᱢᱟᱱᱮ ᱥᱮᱨᱚᱠᱚᱢ ᱪᱟᱯ ᱫᱚ ᱵᱟᱝ ᱧᱩᱨᱩᱜ-ᱟ᱾ ᱡᱮᱠᱳᱱᱳ ᱴᱟᱠᱟ ᱯᱚᱭᱥᱟ ᱵᱟ ᱡᱮ ᱠᱚᱱᱳ ᱴᱟᱠᱟ ᱯᱚᱭᱥᱟ ᱫᱚ ᱵᱟ ᱡᱮᱠᱚᱱᱳ ᱫᱤᱠ ᱫᱤᱭᱮ᱾
ᱵᱟᱝ ᱦᱮᱸ ᱪᱟᱯ ᱫᱚ ᱵᱟᱝ ᱧᱩᱨᱩᱜᱼᱟ᱾ ᱢᱤᱫᱴᱟᱝ ᱵᱚᱭᱮᱥ ᱦᱩᱭ ᱞᱮᱱᱠᱷᱟᱱ ᱢᱤᱫᱴᱟᱝ ᱚᱵᱷᱤᱜᱚᱛᱟ ᱛᱟᱦᱮᱱ ᱛᱟᱢᱟ ᱦᱮᱸ ᱥᱮ᱾
ᱦᱮᱸ᱾
ᱟᱢ ᱡᱫᱤ ᱚᱞᱯᱚ ᱵᱚᱭᱮᱥ ᱨᱮ ᱢᱤᱫᱴᱟᱱ ᱚᱵᱷᱤᱜᱚᱛᱟ ᱵᱟᱹᱱᱩᱜ ᱟᱹᱱᱤᱡ, ᱪᱮᱫ ᱦᱚᱸ ᱵᱟᱹᱱᱩᱜ ᱛᱟᱢᱟ ᱟᱢᱟᱜ ᱚᱱᱮ ᱪᱮᱫ ᱮᱢ ᱪᱤᱠᱟᱹᱭᱟ ᱚᱱᱟ ᱴᱷᱤᱠ ᱵᱟᱹᱱᱩᱜ ᱟᱹᱱᱤᱡ ᱵᱟᱦᱩᱢ ᱟᱹᱜᱩ ᱡᱚᱝᱟᱼᱟ᱾
ᱦᱮᱸ ᱛᱟᱯᱚᱨᱮ ᱡᱩᱫᱤ ᱡᱩᱫᱤ ᱱᱤᱝᱠᱟᱹ ᱪᱟᱞᱟᱣ ᱤᱫᱤᱭᱟ ᱛᱟᱦᱞᱮ ᱱᱤᱝᱠᱟᱹ ᱜᱤᱫᱽᱨᱟᱹ ᱠᱚᱦᱚᱸ ᱧᱮᱞ ᱤᱫᱤᱭᱟ ᱩᱱᱠᱩ ᱦᱚ ᱠᱚᱢ ᱵᱚᱭᱚᱥ ᱨᱮᱠᱚ ᱵᱟᱯᱞᱟᱜᱼᱟ ᱛᱟᱦᱞᱮ ᱱᱤ ᱠᱮ ᱞᱮᱠᱷᱟᱱ ᱟᱵᱚ ᱥᱚᱢᱟᱡᱽ ᱫᱚ ᱢᱟᱱᱮ ᱠᱤᱪᱷᱩ ᱫᱚ ᱵᱟᱝ ᱩᱱᱱᱚᱛᱚᱜᱼᱟ ᱢᱟ ᱞᱟᱦᱟ ᱥᱮᱫ ᱫᱚ ᱚᱦᱚ ᱵᱟᱝ ᱪᱟᱞᱟᱜᱼᱟ᱾
ᱦᱮᱸ᱾ ᱚᱱᱟ ᱢᱟ ᱴᱷᱤᱠ ᱠᱟᱱ ᱜᱮᱭᱟ᱾
ᱛᱟᱨᱯᱚᱨ ᱵᱤᱱ ᱧᱮᱞᱟ ᱡᱟᱦᱟᱸ ᱠᱚᱨᱮᱜ ᱦᱮᱸ ᱞᱟᱹᱭ ᱵᱤᱱ᱾
ᱟᱫᱚ ᱱᱮᱛᱟᱨ ᱢᱟ ᱡᱟᱹᱥᱛᱤ ᱡᱟᱹᱥᱛᱤ ᱜᱮ ᱵᱮᱥᱤᱨ ᱵᱷᱟᱜᱽ ᱤᱧ ᱧᱮᱞᱫᱟ ᱱᱚᱣᱟ ᱟ ᱟᱹᱞᱤᱧ ᱞᱤᱧ ᱢᱮᱱᱟ ᱱᱚᱣᱟ ᱟᱵᱚ ᱡᱟᱦᱟᱸ ᱯᱨᱳᱜᱨᱟᱢ ᱦᱩᱭᱩᱜ ᱠᱟᱱᱟ᱾ ᱤᱧᱟᱹᱜ ᱢᱮᱱ ᱛᱮᱫᱚ ᱱᱚᱣᱟ ᱯᱨᱳᱜᱨᱟᱢ ᱡᱟᱦᱟᱸ ᱠᱚ ᱠᱚᱨᱟᱣ ᱫᱟᱠᱚ ᱮᱸ ᱪᱟᱞᱟᱜ ᱠᱟᱱᱟ ᱠᱚ᱾ ᱟᱨ ᱛᱟᱨᱯᱚᱨᱮ ᱨᱚᱯᱚᱲ ᱵᱟᱲᱟᱜ ᱚᱱᱟ ᱠᱚ ᱚᱱᱟ ᱠᱚᱨᱮ ᱠᱷᱚᱱᱟᱜ ᱜᱮᱛᱚ ᱱᱚᱣᱟ ᱠᱚᱢᱟ ᱦᱩᱭᱩᱜ ᱠᱟᱱᱟ᱾
ᱦᱮᱸ,
ᱦᱮᱸ ᱟᱵᱚᱟᱜ ᱱᱮᱪᱟᱨᱴᱟᱜ ᱠᱟᱹᱡ ᱮᱴᱟᱜ ᱥᱮᱫ ᱪᱟᱞᱟᱜ ᱠᱟᱱᱟ ᱚᱱᱟ ᱠᱚᱨᱮ ᱠᱷᱚᱱᱟᱜ ᱜᱮ᱾
ᱮᱴᱟᱜ ᱥᱮᱫ ᱪᱟᱞᱟᱜ ᱠᱟᱱᱟ ᱛᱚ, ᱢᱟᱱᱮ ᱚᱱᱟ ᱯᱨᱳᱜᱨᱟᱢ ᱠᱚᱨᱮ, ᱠᱷᱚᱱ ᱫᱚ ᱵᱷᱟᱜᱮ ᱡᱤᱱᱤᱥ ᱫᱚ ᱵᱟᱝ ᱠᱚ ᱥᱮᱬᱟᱭᱮᱫᱟ ᱥᱮᱨᱚᱠᱚᱢ ᱫᱚ᱾ ᱚᱱᱟ ᱚᱸᱰᱮ ᱫᱚ ᱵᱟᱹᱲᱤᱡ ᱡᱤᱱᱤᱥ ᱜᱮ ᱵᱮᱥᱤ ᱠᱚ ᱥᱮᱲᱟᱭᱮᱫᱟ᱾
ᱦᱮᱸ ᱚᱠᱟᱨᱮ ᱰᱟᱵᱩᱝ ᱠᱚ ᱮᱱᱮᱡ ᱛᱟᱠᱚᱭᱟ, ᱚᱸᱰᱮ ᱢᱟᱱᱮ ᱰᱟᱵᱩᱝ ᱠᱷᱟᱼᱼ ᱛᱤᱨ ᱚᱸᱰᱮ ᱩᱱᱟᱹᱜ ᱜᱟᱱ ᱜᱤᱫᱽᱨᱟᱹ ᱠᱚ ᱪᱟᱞᱟᱜ ᱟᱠᱚ, ᱡᱷᱚᱛᱚ ᱢᱟᱱᱮ ᱜᱚᱴᱟ ᱟᱹᱛᱩ ᱟᱹᱛᱩ ᱨᱮᱱ ᱦᱚᱲ ᱠᱚ ᱪᱟᱞᱟᱣ ᱟᱠᱚ ᱡᱟᱦᱟᱸ ᱨᱮ ᱢᱤᱫᱴᱟᱱ ᱛᱩᱢᱫᱟᱜ ᱴᱟᱢᱟᱠ ᱡᱚᱠᱷᱮᱡ ᱦᱩᱭᱩᱜᱼᱟ᱾ ᱛᱚᱠᱷᱚᱱ ᱫᱚ ᱵᱟᱝᱮᱢ ᱧᱟᱢ ᱠᱚᱣᱟ, ᱛᱚᱠᱷᱚᱱ ᱫᱚ ᱥᱩᱫᱩ ᱵᱩᱲᱦᱤ ᱦᱮᱸ ᱵᱩᱲᱦᱤ ᱦᱚᱲ ᱠᱚᱵᱤᱱ ᱧᱟᱢ ᱠᱚᱣᱟ, ᱦᱟᱲᱟᱢ ᱦᱟᱲᱟᱢ ᱦᱚᱲ ᱠᱚᱵᱤᱱ ᱧᱟᱢ ᱠᱚᱣᱟ,
ᱦᱮᱸ,
ᱩᱱᱠᱩᱠᱚ ᱮᱱᱮᱡ ᱵᱟᱲᱟᱭᱟ, ᱢᱮᱱᱠᱷᱟᱱ ᱩᱱᱠᱩ ᱫᱚ ᱵᱟᱝ ᱧᱟᱢ ᱠᱚᱣᱟ ᱩᱼᱼ ᱠᱩ ᱯᱨᱳᱜᱨᱟᱢ ᱴᱟᱺᱰᱤ ᱨᱮ ᱧᱮ ᱧᱮᱞ ᱠᱚᱢᱮ ᱜᱚᱴᱟ ᱠᱚ ᱫᱚᱱ ᱵᱟᱲᱟᱭᱮᱫᱟ᱾
ᱛᱟᱯᱚᱨ ᱮᱢᱚᱱ ᱧᱮᱞᱚᱜ ᱠᱟᱱᱟ ᱞᱚᱥᱚᱫ ᱠᱚᱨᱮ ᱜᱤᱛᱤᱡ ᱵᱟᱲᱟᱭ ᱠᱟᱱᱟ ᱦᱟᱺᱰᱤ ᱵᱚ ᱧᱩ ᱠᱟᱛᱮ ᱯᱟᱹᱨᱣᱟᱹ ᱧᱩ ᱠᱟᱛᱮᱫ ᱡᱮ ᱚᱱᱟ ᱥᱳᱥᱟᱞ ᱢᱤᱰᱤᱭᱟ ᱨᱮᱠᱚ ᱟᱯᱞᱳᱰ ᱵᱟᱲᱟᱭᱮᱫᱟ ᱾ ᱚᱱᱟ ᱡᱤᱱᱤᱥ ᱠᱚᱫᱚ ᱵᱷᱟᱜᱮ ᱫᱚ ᱵᱟᱝ ᱦᱩᱭᱩᱜ ᱠᱟᱱᱟ᱾
ᱚᱱᱮ ᱚᱱᱟ ᱚᱱᱟ ᱠᱚᱨᱮ ᱠᱷᱚᱱᱟᱜ ᱜᱮᱛᱚ ᱟᱵᱚᱢ ᱢᱟᱵᱚᱱ ᱞᱟᱛᱟᱨᱚᱜ ᱠᱟᱱᱟ᱾
ᱦᱮᱸ ᱵᱟᱝ,
ᱟᱪᱪᱷᱟ ᱟ ᱪᱮᱫ ᱵᱤᱱ ᱢᱚᱱᱮ ᱜᱮᱭᱟ ᱡᱮ ᱱᱤᱭᱟᱹ ᱯᱨᱳᱜᱨᱟᱢ ᱢᱟᱱᱮ ᱵᱷᱟᱜᱮᱭᱟ ᱥᱮ ᱵᱟᱝ ᱧᱤᱫᱟᱹ ᱵᱟᱲᱟ?
ᱮᱭᱟ ᱩᱱᱤ ᱛᱮᱫᱚ ᱵᱷᱟᱜᱮ ᱫᱚ ᱵᱷᱟᱜᱮᱭᱟ, ᱢᱮᱱᱠᱷᱟᱱ ᱠᱤᱱᱛᱩ ᱱᱚᱣᱟ ᱫᱚ ᱵᱷᱟᱜᱮ ᱢᱟᱱᱮ ᱢᱤᱫᱴᱟᱝ ᱤᱱᱡᱚᱭ ᱠᱷᱟᱹᱛᱤᱨ ᱠᱚ ᱟᱨᱟᱢᱵᱚ ᱞᱮᱫᱟ ᱠᱚ, ᱢᱟᱱᱮ, ᱠᱮ ᱵᱷᱟᱜᱮ ᱵᱩᱡᱷᱟᱹᱜ ᱢᱟ ᱥᱤᱝᱜᱟᱨ ᱠᱚ ᱦᱤᱡᱩᱜ ᱟᱠᱚ, ᱡᱮᱢᱚᱱ ᱫᱤᱠᱩ ᱚᱱᱩᱥᱴᱷᱟᱱ ᱪᱮᱠᱟ ᱦᱩᱭᱩᱜᱼᱟ ᱟᱹᱱᱤᱡ, ᱩᱱᱠᱩ ᱥᱤᱝᱜᱟᱨ ᱠᱚ ᱦᱤᱡᱩᱜ ᱟᱠᱚ ᱪᱟᱞᱟᱜ ᱟᱠᱚ ᱫᱩᱲᱩᱵ ᱟ, ᱠᱚ ᱧᱮᱞᱟᱠᱚ ᱧᱮᱞ ᱯᱩᱨᱟᱹᱣ ᱞᱮᱠᱷᱟᱱ ᱠᱚ ᱚᱲᱟᱜ ᱠᱚ ᱨᱩᱣᱟᱹᱲᱟᱠᱚ, ᱠᱤᱱᱛᱩ ᱟᱵᱚᱣᱟᱜ ᱨᱮᱫᱚ ᱱᱤᱼᱼ ᱛᱚᱜ ᱫᱚ ᱮᱢᱚᱱ ᱟᱠᱟᱱᱟ ᱪᱟᱞᱟᱜ ᱠᱟᱱᱟ ᱠᱚ ᱦᱟᱺᱰᱤ ᱯᱟᱹᱣᱨᱟᱹ ᱠᱚ ᱧᱩᱭ ᱫᱟᱠᱚ ᱮᱱᱮᱡ ᱫᱟᱠᱚ, ᱦᱟᱱᱛᱮ ᱱᱟᱛᱮ ᱠᱚ ᱦᱟᱱᱟ ᱱᱚᱣᱟ ᱠᱟᱹᱢᱤ ᱵᱟᱲᱟᱭᱟᱠᱚ,
ᱦᱮᱸ,
ᱚᱱᱟ ᱜᱮᱛᱚ ᱟᱹᱰᱤ ᱠᱷᱟᱨᱟᱯ ᱦᱩᱭᱩᱜᱼᱟ ᱦᱮᱸ ᱥᱮ
ᱢᱟᱱᱮ ᱟᱞᱤᱧ ᱫᱚ ᱵᱚᱞᱮ ᱧᱤᱫᱟᱹ ᱯᱨᱳᱜᱨᱟᱢ ᱫᱚ ᱵᱚᱱᱫᱚ ᱞᱮᱠᱷᱟᱱ ᱮᱠᱟᱞᱜᱮ ᱱᱟᱯᱟᱭᱚᱜᱼᱟ᱾
ᱦᱮᱸ ᱚᱱᱟ ᱦᱚᱸ ᱢᱤᱫᱴᱟᱝ ᱢᱟᱨᱟᱝ ᱠᱟᱛᱷᱟ ᱠᱟᱱ ᱜᱮᱭᱟ, ᱧᱤᱫᱟᱹ ᱠᱷᱟᱹᱛᱤᱨ ᱛᱮᱜᱮ ᱵᱮᱥᱤ ᱛᱤ ᱵᱷᱟᱜᱽ ᱫᱚ ᱦᱟᱺᱰᱤ ᱯᱟᱹᱣᱨᱟᱹ ᱠᱚᱫᱚ ᱠᱚ ᱧᱩᱭᱮᱫᱟ ᱠᱚ᱾ ᱟᱨ ᱫᱤᱱᱟᱹ ᱵᱮᱞᱟ ᱠᱷᱟᱱ ᱫᱚ ᱩᱱᱟᱹᱜ ᱥᱟᱦᱟᱹᱥ ᱵᱟᱝᱠᱚ ᱧᱟᱢᱟᱠᱚ᱾
ᱵᱟᱝ, ᱟᱨ ᱥᱟᱨᱟ ᱧᱤᱫᱟᱹ ᱚᱱᱠᱟ ᱯᱨᱳᱜᱨᱟᱢ ᱠᱚᱨᱟᱣ ᱩᱪᱤᱛ ᱫᱚ ᱵᱟᱝ᱾
ᱦᱳᱭ,
ᱢᱟᱱᱮ ᱮᱴᱟᱜ ᱫᱤᱠᱩᱣᱟᱜ ᱡᱟᱦᱟᱸᱭᱟᱜ ᱦᱩᱭᱩᱜᱼᱟ, ᱩᱱᱠᱩ ᱫᱚ ᱥᱟᱨᱟ ᱧᱤᱫᱟᱹ ᱱᱤᱝᱠᱟᱹ ᱫᱚ ᱵᱟᱝ ᱦᱩᱭᱩᱜ, ᱜᱮ ᱩᱱᱠᱩ ᱦᱚᱭᱛᱚ ᱪᱷᱚᱴᱟ ᱠᱷᱚᱱ ᱱᱚᱴᱟ ᱫᱚᱥᱴᱟᱫᱤᱡ᱾
ᱦᱮᱸ, ᱵᱷᱟᱹᱲᱤᱡ ᱮᱜᱟᱨᱚᱴᱟ ᱫᱷᱟᱹᱵᱤᱡ ᱠᱚ ᱨᱟᱭ ᱜᱮᱭᱟᱠᱚ᱾
ᱦᱮᱸ, ᱟᱨ ᱚᱸᱰᱮ ᱫᱚ ᱠᱤᱱᱛᱩ ᱱᱤᱝᱟᱹ ᱟᱵᱚ ᱞᱮᱠᱟ ᱮᱱᱮᱡ ᱥᱮᱨᱮᱧ ᱚᱱᱠᱟ ᱫᱚ ᱵᱟᱝ ᱦᱩᱭᱩᱜ ᱜᱮᱭᱟ ᱡᱮ ᱧᱩ ᱠᱟᱛᱮᱫ ᱜᱚᱴᱟ ᱠᱚ ᱜᱤᱛᱤᱡ ᱵᱟᱲᱟᱭ ᱠᱟᱱᱟ᱾
ᱦᱮᱸ,
ᱢᱟᱱᱮ ᱩᱱᱠᱩ ᱫᱚ ᱢᱤᱫᱴᱟᱝ ᱯᱷᱮᱢᱮᱞᱤ ᱡᱷᱚᱛᱚ ᱦᱚᱲ ᱢᱮᱥᱟᱢᱤᱥᱤ ᱠᱚ ᱪᱟᱞᱟᱜ ᱜᱮᱭᱟ᱾
ᱦᱳᱭ ᱪᱟᱞᱟᱜ ᱟᱠᱚ ᱚᱸᱰᱮ ᱟᱨᱚ ᱩᱝᱠᱩ ᱮᱱᱮᱡ ᱠᱚᱠᱚ ᱮᱢ ᱟᱠᱚ᱾ ᱢᱮᱴᱟᱝ ᱟᱵᱨᱤᱛᱤ ᱠᱚ ᱛᱟᱦᱮᱱ ᱛᱟᱠᱚᱣᱟ᱾ ᱠᱤᱱᱛᱩ ᱟᱵᱚᱣᱟᱜ-ᱟᱵᱚᱣᱟᱜ ᱦᱮᱸ᱾
ᱟᱵᱚᱣᱟᱜ ᱡᱟᱦᱟᱸ ᱯᱳᱜᱨᱟᱢ ᱠᱚ ᱦᱩᱭᱩᱜ ᱠᱟᱱᱟ ᱚᱸᱰᱮ ᱯᱷᱮᱢᱮᱞᱤ ᱟᱛᱮ ᱚᱦᱚ ᱵᱮᱱ ᱪᱟᱞᱟᱣ ᱠᱚᱜᱼᱟ᱾
ᱦᱩᱸ
ᱚᱝᱠᱟ ᱡᱩᱫᱤ ᱮᱱᱮᱡ ᱥᱮᱨᱮᱧ ᱦᱩᱭᱩᱜᱼᱟ ᱛᱟᱞᱮ ᱟᱵᱤᱱ ᱚᱸᱰᱮ ᱛᱟᱦᱮᱸ ᱟᱵᱮᱱ ᱛᱟᱦᱮᱸ ᱫᱟᱲᱮ ᱠᱚᱜᱼᱟ᱾
ᱦᱮᱸ ᱟᱫᱚ
ᱢᱟᱱᱮ ᱛᱟᱯᱚᱨᱮᱸ ᱚᱸᱰᱮ ᱚᱸᱰᱮᱱ ᱠᱚ ᱡᱟᱦᱟᱸᱭ ᱠᱚᱢᱤᱴᱤ ᱠᱚ ᱢᱮᱱᱟᱜ ᱠᱚᱣᱟ ᱟᱞᱤᱧ ᱢᱟᱱᱮ ᱩᱝᱠᱩᱣᱟᱜ ᱠᱟᱹᱴᱤᱡ ᱜᱟ ᱯᱷᱤᱞᱟᱹᱛᱤ ᱢᱮᱱᱟᱜᱼᱟ, ᱢᱤᱫᱴᱟᱝ ᱯᱳᱜᱨᱟᱢ ᱡᱚᱠᱷᱚᱱ ᱠᱚᱨᱟᱣᱫᱟ ᱚᱱᱟ ᱢᱤᱫᱴᱟᱝ ᱜᱟᱭᱤᱰ ᱞᱟᱭᱤᱱ ᱫᱚᱦᱚ ᱫᱚᱨᱠᱟᱨ ᱡᱮ ᱱᱚᱸᱰᱮ ᱫᱚ ᱚᱝ ᱠᱟ ᱮᱱᱮᱡ ᱥᱮᱨᱮᱧ ᱵᱟᱝ ᱜᱟᱱᱚᱜᱼᱟ, ᱡᱟᱛᱮ ᱟᱵᱚ ᱥᱚᱢᱟᱡ ᱠᱟᱹᱴᱤᱡ ᱢᱟᱱᱮ ᱞᱟᱛᱟᱨ ᱥᱮᱜ ᱪᱟᱞᱟᱜ ᱢᱟ᱾
ᱦᱮᱸ ᱦᱮᱸ ᱵᱟᱝᱟ ᱢᱤᱢᱤᱜ ᱢᱤ-ᱢᱤᱫᱴᱟᱝ ᱡᱟᱭᱜᱟ ᱨᱮᱫᱚ ᱚᱝᱠᱟ ᱜᱟᱭᱤᱰ ᱞᱟᱭᱤᱱ ᱠᱚ ᱫᱚᱦᱚᱭ ᱜᱮᱭᱟ ᱦᱮᱸ᱾ ᱠᱤᱱᱛᱩ ᱵᱮᱥᱤᱨ ᱵᱷᱟᱜᱽ ᱡᱟᱭᱜᱟ ᱨᱮ ᱵᱮᱥᱤᱨ ᱵᱷᱟᱜ ᱡᱟᱭᱜᱟ ᱨᱮ ᱚᱝᱠᱟᱱ ᱜᱟᱭᱤᱰ ᱞᱟᱭᱤᱱ ᱵᱟᱝ ᱠᱚ ᱫᱚᱦᱚᱭ ᱜᱮᱭᱟ ᱠᱚ᱾
ᱦᱮᱸ ᱮᱢᱚᱱ ᱮᱢᱚᱱᱮ ᱧᱮᱞᱚᱜ ᱜᱮᱭᱟ ᱡᱮ ᱚᱸᱰᱮ ᱢᱤᱫᱴᱟᱝ ᱠᱚᱲᱟᱜᱤᱫᱽᱨᱟᱹ ᱠᱩᱲᱤ ᱜᱤᱫᱽᱨᱟᱹ ᱵᱟᱡᱮ ᱨᱚᱠᱚᱢ ᱢᱤᱫᱴᱟᱝ ᱚᱝᱜᱚ ᱵᱚᱝᱜᱚ ᱠᱤᱱ ᱠᱚᱨᱟᱣᱫᱟ ᱚᱸᱰᱮ ᱠᱤᱱᱛᱩ ᱚᱠᱚᱭ ᱵᱟᱝᱠᱚ ᱯᱚᱛᱤᱵᱟᱫᱽ ᱫᱟ ᱴᱷᱤᱠ ᱟᱪᱷᱮ᱾ ᱡᱮ ᱪᱮᱫᱟᱜ ᱱᱚᱸᱰᱮ ᱱᱤᱝᱤᱠᱟᱹᱯᱮ ᱠᱚᱨᱟᱣᱫᱟ ᱠᱤᱱᱛᱩ ᱧᱮᱞᱚᱜ ᱜᱮᱭᱟ ᱡᱷᱚᱛᱚ ᱦᱚᱲ ᱡᱟᱣᱨᱟ ᱠᱟᱛᱮᱜ ᱵᱚᱨᱚᱝ ᱠᱚ ᱧᱮᱞᱮᱜ ᱠᱤᱱᱟ᱾
ᱦᱩᱸ
ᱚᱝᱠᱟᱱᱟᱜ ᱵᱷᱤᱰᱭᱳ ᱦᱚᱸ ᱧᱮᱞᱚᱜ ᱜᱮᱭᱟ᱾
ᱡᱟᱣᱨᱟ ᱟᱛᱮ ᱠᱚ ᱧᱮᱞᱮᱜ ᱠᱤᱱᱟ ᱚᱛᱷᱚᱪᱚ ᱟᱨᱦᱚᱸ ᱠᱚ ᱵᱷᱤᱰᱭᱳᱭᱮᱜ ᱠᱤᱱᱟ ᱠᱚ᱾
ᱦᱮᱸ
ᱮᱱ ᱨᱮᱦᱚᱸ ᱪᱮᱫ ᱦᱚᱸ ᱵᱟᱠᱚ ᱞᱟᱹᱭ ᱟᱹᱠᱤᱱ ᱠᱟᱱᱟ᱾
ᱵᱟᱝ᱾
ᱟᱫᱚ ᱚᱱᱮ ᱵᱷᱤᱰᱭᱳ ᱟᱛᱮ ᱥᱳᱥᱟᱞ ᱢᱤᱰᱤᱭᱟ ᱨᱮᱠᱚ ᱟᱲᱟᱜ ᱫᱚᱠᱚ ᱚᱠᱚᱭᱟᱜ ᱫᱚ ᱪᱮᱜ ᱪᱟᱞᱟᱜ ᱠᱟᱱᱟ᱾ ᱥᱟᱱᱛᱟᱞ ᱥᱚᱢᱟᱡᱽ ᱱᱟᱜ ᱤᱭᱟᱹ ᱧᱩᱛᱩᱢ ᱠᱚ ᱜᱮᱠᱚ ᱰᱩᱵᱩᱡ ᱫᱟᱠᱚ᱾
ᱦᱮᱸ
ᱟᱠ ᱟᱠᱚ ᱫᱚᱠᱚ ᱦᱤᱲᱤᱧ ᱠᱟᱫᱟ ᱪᱮ ᱟᱠᱚ ᱦᱚᱸ ᱠᱚ ᱥᱟᱱᱛᱟᱞ ᱠᱟᱱᱟ᱾
ᱦᱮᱸ ᱦᱤᱲᱤᱧ ᱫᱟ ᱠᱚ ᱛᱚ, ᱛᱟᱯᱚᱨᱮ ᱱᱤᱭᱟᱹ ᱡᱟᱭᱜᱟ ᱨᱮ ᱱᱤᱭᱟᱹ ᱡᱟᱨ ᱟᱞᱤᱧ ᱢᱚᱱᱮᱭᱟ ᱡᱟᱦᱟᱸᱭ ᱠᱩᱲᱤ ᱜᱤᱫᱽᱨᱟᱹᱭ ᱛᱟᱦᱮᱱᱟ ᱩᱱᱤ ᱩᱝᱠᱩᱣᱟᱜ ᱦᱚᱸ ᱠᱤᱪᱷᱩ ᱫᱳᱥ ᱢᱮᱱᱟᱜᱼᱟ᱾ ᱢᱟᱱᱮ ᱟᱹᱵᱤᱱ ᱡᱩᱫᱤ ᱚᱝᱠᱟᱱᱟᱜ ᱥᱩᱡᱳᱜᱽ ᱵᱟᱵᱤᱱ ᱮᱢᱟ ᱠᱚᱣᱟ ᱚᱝᱠᱟᱱᱟᱜ ᱟᱪᱚᱨᱚᱱ ᱵᱟᱝ ᱚᱱᱠᱟᱱᱟᱜ ᱚᱝᱜᱚ ᱵᱚᱝᱜᱮ ᱠᱚᱨᱟᱣ ᱴᱟᱝ ᱠᱚᱲᱟ ᱜᱤᱫᱽᱨᱟᱹ ᱵᱟ ᱩᱱᱤ ᱠᱟᱹᱴᱤᱡ ᱵᱟᱭ ᱵᱮᱵᱚᱦᱟᱨᱟ ᱚᱝᱠᱟ ᱫᱚ ᱟᱢ ᱡᱩᱫᱤ ᱚᱝᱠᱟᱱᱟᱜ ᱥᱩᱡᱳᱜᱽ ᱵᱟᱢ ᱮᱢᱟᱭᱟ᱾
ᱚᱱᱟ ᱜᱮᱛᱚ᱾
ᱢᱟᱱᱮ ᱮᱢᱚᱱᱮ ᱧᱮᱞᱚᱜ ᱜᱮᱭᱟ ᱢᱟᱱᱮ ᱡᱟᱦᱟᱸ ᱨᱮᱜᱮ ᱡᱚᱴᱮᱜ ᱵᱟᱲᱟᱭᱮᱜ ᱠᱚᱣᱟ ᱠᱚ ᱩᱝᱠᱩ ᱪᱮᱜ ᱦᱚᱸ ᱵᱟᱝᱠᱚ ᱢᱮ ᱛᱟᱣ ᱠᱚ ᱠᱟᱱᱟ ᱵᱚᱨᱚᱝ ᱠᱚ ᱞᱟᱸᱫᱟ ᱟᱹᱪᱩᱨᱫᱟ᱾
ᱦᱮᱸ
ᱢᱟᱱᱮ ᱱᱤᱡᱮᱨᱟᱜ ᱥᱚᱱᱢᱟᱱ ᱱᱤᱡᱮᱨ ᱦᱚᱸ ᱵᱟᱝᱠᱚ ᱫᱚᱦᱚᱭᱫᱟ᱾
ᱠᱩᱲᱤ ᱜᱤᱫᱽᱨᱟᱹ ᱜᱮ ᱡᱩᱫᱤ ᱴᱷᱤᱜᱮ ᱛᱟᱦᱮᱱᱟᱭ ᱥᱮ ᱠᱚᱲᱟ ᱜᱤᱫᱽᱨᱟᱹ ᱦᱚᱸ ᱴᱷᱤᱜᱮ ᱛᱟᱦᱮᱱᱟᱭ᱾
ᱦᱮᱸ
ᱠᱚᱲᱟ ᱜᱤᱫᱽᱨᱟᱹ ᱫᱚ ᱱᱟᱦᱟᱜ ᱡᱚᱨ ᱢᱳᱥᱛᱤ ᱫᱚ ᱵᱟᱭ ᱪᱤᱠᱟᱹ ᱫᱟᱲᱮᱭᱟ ᱩᱱᱤ ᱫᱚ᱾
ᱵᱟᱝ᱾
ᱛᱚ ᱚᱝᱠᱟ ᱟᱹᱞᱤᱧ ᱢᱚᱱᱮᱭᱟ ᱡᱩᱫᱤ ᱯᱨᱳᱜᱨᱟᱢ ᱮᱠᱟᱞ ᱠᱚᱨᱟᱣ ᱞᱟᱹᱠᱛᱤ ᱠᱟᱱᱟ ᱛᱟᱦᱚᱞᱮ ᱳᱸᱭ ᱢᱟᱡᱟᱱ ᱠᱷᱚᱱ ᱦᱚᱭ ᱛᱚ ᱱᱚᱴᱟ ᱫᱚᱥ ᱴᱟ ᱯᱚᱨᱡᱚᱱᱚᱛᱚᱢ ᱠᱚᱨᱟᱣ ᱠᱮᱫᱟ᱾
ᱦᱩᱸ,
ᱥᱟᱨᱟ ᱧᱤᱫᱟᱹ ᱵᱟᱝ ᱫᱚᱦᱚ ᱦᱟᱺᱰᱤ ᱯᱩᱣᱨᱟᱹ ᱮᱠᱟᱞ ᱜᱮ ᱵᱚᱱᱫᱚ ᱦᱩᱭᱩᱜᱼᱟ ᱱᱤᱭᱟᱹ ᱡᱟᱭᱜᱟ ᱠᱚᱨᱮ᱾
ᱮᱸᱻ
ᱟᱨ ᱠᱚᱢᱤᱴᱤᱭᱟᱜ ᱵᱷᱟᱜᱮ ᱴᱷᱤᱠ ᱢᱚᱱᱮ ᱠᱮᱴᱮᱡ ᱛᱟᱦᱮᱸᱱ ᱢᱟ ᱜᱟ ᱜᱟᱭᱤᱰ ᱞᱟᱭᱤᱱ ᱫᱚᱦᱚ ᱫᱚᱨᱠᱟᱨ᱾
ᱠᱟᱛᱷᱟ ᱠᱟᱱ ᱜᱮᱭᱟ ᱚᱱᱟ ᱦᱚᱸ ᱠᱚᱢᱤᱴᱤ ᱜᱟᱭᱤᱰ ᱞᱟᱭᱤᱱ ᱠᱚ ᱫᱚᱦᱚᱭ ᱞᱮᱱᱠᱷᱟᱱ ᱜᱮ ᱡᱷᱚᱛᱚᱱᱟᱜ ᱴᱷᱤᱠᱚ ᱟᱹᱱᱤᱡ ᱟᱨ ᱟᱹᱵᱤᱱ ᱡᱟᱦᱟᱸ ᱵᱤᱱ ᱞᱟᱹᱭ ᱠᱮᱫᱟ ᱵᱤᱱ, ᱟᱨ ᱫᱤᱱᱮ ᱵᱮᱞᱟ ᱡᱮᱢᱚᱱ ᱯᱨᱳᱜᱨᱟᱢ ᱴᱟᱜ ᱦᱳᱭᱳᱜ ᱢᱟ᱾ ᱢᱟᱱᱮ ᱪᱤᱠᱟ ᱛᱤᱱ ᱠᱷᱚᱱᱟᱜ ᱟᱭᱩᱵᱽ, ᱟᱹᱵᱤᱱ ᱪᱤᱠᱟ ᱵᱤᱱ ᱞᱟᱹᱭ ᱠᱮᱭᱟ ᱫᱟᱹᱵᱤᱱ ᱚᱱᱮ ᱟ ᱱᱚᱝᱠᱟ᱾ ᱛᱟᱨᱟᱥᱤᱧ ᱠᱷᱚᱱᱟᱜ ᱟᱨᱟᱢᱵᱷᱚ ᱞᱮᱠᱷᱟᱱ ᱫᱚᱥᱴᱟ ᱫᱷᱟᱹᱵᱤᱡ ᱛᱚ ᱦᱮᱸ᱾ ᱚᱝᱠᱟ ᱦᱚᱸ ᱵᱷᱟᱜᱮ ᱜᱮᱭᱟ᱾
ᱱᱤᱝᱠᱟᱹ ᱠᱚᱨᱟᱣ ᱞᱮᱠᱷᱟᱱ ᱜᱮ ᱵᱷᱟᱜᱤ-ᱟ ᱟᱹᱞᱤᱧ ᱫᱚᱞᱤᱧ ᱢᱚᱱᱮᱭᱟ᱾ ᱟᱨ ᱱᱮᱛᱟᱨ ᱧᱮᱞᱚᱜ ᱠᱟᱱᱟ ᱢᱟᱱᱮ ᱡᱟᱛᱨᱟ ᱟᱨ ᱮᱢᱱᱤ ᱜᱟᱭᱟᱱ ᱡᱟᱦᱟᱸ ᱠᱚ ᱦᱩᱭᱩᱜ ᱛᱟᱦᱮᱸ ᱚᱱᱟ ᱠᱚᱫᱚ ᱮᱠᱟᱞ ᱠᱚᱢ ᱦᱤᱡᱩᱜ ᱠᱟᱱᱟ᱾ ᱢᱟᱱᱮ ᱚᱱᱟ ᱠᱚ ᱧᱮᱞ ᱞᱮᱠᱷᱟᱱ, ᱢᱟᱱᱮ ᱚᱱᱟ ᱠᱚ ᱧᱮᱞ ᱞᱮᱠᱷᱟᱱ ᱟᱹᱰᱤ ᱠᱤᱪᱷᱩ ᱥᱮᱬᱟ ᱨᱮᱱᱟᱜ ᱛᱟᱦᱮᱸ ᱠᱟᱱᱟ ᱧᱤᱫᱟᱹ ᱫᱚ ᱚᱢᱚ ᱥᱚᱢᱟᱡᱽ ᱨᱮ ᱟᱹᱰᱤ ᱠᱤᱪᱷᱩ ᱠᱚ ᱨᱟᱠᱟᱵ ᱫᱚᱦᱚ ᱠᱮᱭᱟ ᱚᱱᱟ ᱚᱱᱟ ᱢᱟᱫᱽᱫᱷᱚᱢ
ᱦᱮᱸ ᱦᱮᱸ ᱱᱮᱛᱟᱨ ᱢᱟ ᱤᱸᱜ ᱢᱤᱫ ᱫᱷᱟᱣ ᱜᱤᱧ ᱧᱮᱞ ᱞᱮᱫᱟ᱾ ᱱᱮᱛᱟᱨ ᱢᱟ ᱚᱱᱟ ᱢᱟ ᱧᱮᱞ ᱦᱚᱸ ᱵᱟᱹᱧ ᱧᱮᱞ ᱧᱟᱢ ᱫᱟ ᱚᱱᱟ ᱡᱟᱛᱨᱟ ᱴᱟ ᱛᱟᱨᱟ ᱠᱚᱨᱮᱱᱟᱜ ᱧᱩᱛᱩᱢ ᱜᱮ ᱵᱟᱹᱧ ᱟᱸᱡᱚᱢ ᱮᱫᱟ ᱚᱠᱟ ᱠᱚᱨᱮ ᱦᱚᱸ ᱵᱟᱝᱠᱚ ᱠᱚᱨᱟᱣ ᱮᱫᱟᱠᱚ᱾
ᱦᱮᱸ᱾
ᱟᱞᱮ ᱱᱚᱱᱛᱮ ᱨᱮ ᱦᱳᱭ ᱵᱟᱲᱟᱜ ᱛᱟᱦᱮᱸ ᱚᱱᱟ ᱦᱚᱸᱠᱚ ᱵᱚᱱᱫᱚ ᱪᱟᱵᱟ ᱠᱮᱫᱟ ᱚᱱᱮ᱾
ᱛᱟᱯᱚᱨᱮ ᱚᱱᱟ ᱚᱨᱠᱮᱥᱴᱟ ᱯᱳᱨᱜᱨᱟᱢ ᱠᱚ ᱵᱟᱫᱽ ᱫᱤᱭᱮ ᱡᱩᱫᱮ ᱟᱵᱚ ᱥᱚᱢᱟᱡᱽ ᱨᱮᱱᱟᱜ ᱜᱮ ᱥᱮ ᱨᱚᱠᱚᱢ ᱞᱟᱜᱽᱲᱮ ᱮᱱᱮᱡ, ᱯᱟᱛᱟ ᱮᱱᱮᱡ ᱚᱱᱠᱟᱱᱟᱜ ᱠᱤᱪᱷᱩ ᱴᱨᱟᱰᱤᱥᱚᱱᱟᱞ ᱮᱱᱮᱡ ᱥᱮᱨᱤᱧ ᱠᱚ ᱫᱚᱦᱚ ᱠᱮᱭᱟ᱾
ᱦᱮᱸ᱾
ᱛᱟᱦᱞᱮ ᱢᱤᱫᱽᱴᱟᱝ ᱚᱸᱰᱮ ᱦᱚᱸ ᱢᱤᱫᱽᱴᱟᱝ ᱵᱷᱟᱜᱮ ᱜᱮ ᱦᱳᱭ ᱠᱚᱜᱼᱟ ᱟᱹᱞᱤᱧ ᱫᱚᱞᱤᱧ ᱢᱚᱱᱮᱭᱟ᱾
ᱦᱮᱸ ᱚᱱᱟ ᱦᱚᱸ ᱠᱟᱛᱷᱟ ᱠᱟᱱ ᱜᱮᱭᱟ ᱠᱤᱱᱛᱩ ᱱᱮᱛᱟᱨ ᱢᱟ ᱞᱟᱦᱟᱛᱮ ᱡᱟᱦᱟᱸ ᱠᱚ ᱛᱟᱦᱮᱸ ᱠᱟᱱᱟ ᱠᱚ, ᱯᱟᱹᱦᱤᱞ ᱦᱟᱯᱲᱟᱢ ᱠᱚ ᱩᱝᱠᱩ ᱠᱚ ᱛᱟᱦᱮᱸ ᱠᱟᱱ ᱛᱮᱠᱚ ᱠᱚᱨᱟᱣ ᱵᱟᱲᱟ ᱞᱮᱫᱽ᱾ ᱦᱮᱴ ᱩᱱᱠᱩ ᱦᱚᱸ ᱱᱮᱛᱟᱨ ᱢᱟᱱᱮ ᱚᱠᱚᱭ ᱱᱤᱛᱚᱜ ᱫᱚ ᱫᱟᱲᱮ ᱠᱚ ᱠᱚᱢᱮᱱ ᱛᱟᱭᱟ ᱦᱟᱲᱟᱢ ᱤᱫᱤᱭᱮ ᱱᱟᱠᱚ᱾ ᱡᱟᱹᱛᱤᱭᱚ ᱟᱫᱚ ᱱᱮᱛᱟᱨ ᱠᱟᱱ ᱡᱩᱜᱽ ᱨᱮᱱ ᱢᱟ ᱟᱵᱚ ᱦᱚ ᱦᱟᱸ᱾ ᱟᱻᱞᱟᱡᱟᱜ ᱟᱠᱚ ᱥᱮᱠᱚ ᱪᱤᱠᱟᱹᱜᱼᱟ ᱡᱟᱛᱨᱟ ᱴᱟᱛᱨᱟ ᱠᱚᱨᱮᱱᱟᱜ ᱠᱳᱱᱳ ᱧᱩᱛᱩᱢ ᱦᱚᱸ ᱵᱟᱝᱠᱚ ᱞᱟᱹᱭ ᱵᱟᱲᱟᱭᱮᱫᱟ᱾ ᱚᱱᱟ ᱠᱷᱟᱹᱛᱤᱨ ᱛᱮᱜᱮ ᱛᱚ ᱠᱚᱢ ᱪᱟᱵᱟᱜ ᱠᱟᱱᱟ ᱡᱟᱛᱨᱟ ᱠᱚᱢᱟ᱾
ᱦᱮᱸ᱾
ᱜᱟᱭᱟᱱ ᱴᱟᱭᱟᱱ ᱦᱚᱸ ᱵᱟᱝ ᱠᱚ ᱚᱞ ᱫᱟᱠᱚ᱾
ᱵᱟᱝ, ᱛᱟᱯᱚᱨᱮ ᱟᱵᱚ ᱥᱚᱢᱟᱡᱽ ᱠᱷᱚᱱᱟ ᱟᱹᱰᱤ ᱠᱤᱪᱷᱩ ᱜᱮ ᱢᱟᱱᱮ ᱟᱫᱽ ᱪᱟᱵᱟᱜ ᱠᱟᱱᱟ᱾ ᱞᱟᱦᱟ ᱛᱮᱢ ᱧᱮᱞᱫᱟ ᱮᱢᱱᱤ᱾ ᱥᱚᱨᱦᱟᱭ, ᱫᱟᱸᱥᱟᱭ, ᱠᱟᱨᱟᱢ ᱚᱱᱱᱟ ᱮᱱᱮᱡ ᱠᱚ ᱦᱩᱭᱩᱜ ᱛᱮ ᱟᱹᱰᱤ ᱡᱟᱜ ᱡᱚᱢᱚᱠ ᱵᱷᱟᱜᱮ ᱜᱮ᱾
ᱦᱮᱸ ᱡᱚᱛᱚᱱᱟᱜ ᱜᱮ ᱦᱩᱭᱩᱜ ᱛᱟᱦᱮᱸᱫ ᱱᱮᱛᱟᱨ ᱢᱟ ᱟᱨᱦᱚᱸᱧ ᱧᱮᱞᱮᱫᱟ ᱡᱟᱦᱟᱸ ᱟᱵᱚ ᱥᱚᱦᱚᱨᱟᱭ ᱯᱚᱨᱚᱵᱽ ᱵᱚᱱ ᱢᱟᱱᱟᱭ ᱜᱮᱭᱟ᱾ ᱱᱮᱛᱟᱨ ᱢᱟᱱᱟ ᱥᱚᱦᱨᱟᱭ ᱯᱚᱨᱚᱵᱽ ᱨᱮ ᱡᱟᱦᱟᱸ ᱴᱟᱺᱰᱤ ᱨᱮᱠᱚ ᱛᱚᱞ ᱠᱚᱣᱟ ᱠᱚ ᱰᱟᱝᱨᱤ ᱡᱟᱦᱟᱸ ᱠᱚᱣᱟ ᱥᱟᱨᱦᱟᱣ ᱠᱚᱣᱟ ᱠᱚ ᱮᱱᱠᱷᱟᱱ ᱚᱸᱰᱮ ᱫᱚ ᱰᱟᱹᱝᱨᱤ ᱫᱚ ᱡᱟᱹᱥᱛᱤ ᱵᱟᱝ ᱠᱚ ᱧᱮᱞ ᱧᱟᱢᱚᱜ ᱠᱟᱱᱟ᱾
ᱵᱟᱝᱠᱚ ᱧᱮᱞᱚᱜ ᱠᱟᱱᱟ ᱛᱚ᱾ ᱢᱟᱱᱮ ᱞᱟᱦᱟᱛᱮ ᱱᱤᱭᱟᱹ ᱨᱮ ᱡᱟᱠ ᱡᱚᱢᱚᱠ ᱦᱳᱭᱳᱜ ᱛᱟᱦᱮᱸᱜ᱾
ᱦᱮᱸ ᱞᱟᱦᱟᱛᱮ ᱴᱟᱺᱰᱤ ᱴᱟᱜ ᱯᱩᱨᱟᱹ ᱰᱟᱝᱨᱤ ᱛᱮᱜᱮ ᱯᱮᱨᱮᱫ ᱛᱟᱦᱮᱱ ᱛᱟᱦᱮᱸᱫ, ᱱᱮᱛᱟᱨ ᱢᱟ ᱚᱝᱠᱟ ᱦᱚᱸ ᱵᱟᱝ ᱧᱮᱞᱚᱜ ᱠᱟᱱᱟ᱾ ᱢᱮᱜᱴᱟᱝ ᱵᱟᱨᱭᱟ ᱠᱚ ᱪᱟᱞᱟᱜ ᱠᱟᱱᱟ, ᱩᱱᱠᱩ ᱠᱚ ᱛᱚᱞ ᱵᱟᱲᱟᱭᱮᱫ ᱠᱚᱣᱟ, ᱩᱱᱠᱩ ᱠᱚ ᱪᱟᱨᱦᱟᱭᱮᱜ ᱠᱚᱣᱟ᱾
ᱦᱮᱸ᱾ ᱛᱟᱦᱚᱞᱮ ᱚᱱᱟ ᱠᱚᱦᱚᱸ ᱢᱮᱫᱴᱟᱝ ᱟᱫ ᱥᱮᱫ ᱜᱮ ᱪᱟᱞᱟᱜ ᱠᱟᱱᱟ᱾